ᱦᱮᱞᱳ
ᱦᱮᱸ ᱜᱚᱢᱠᱮ ᱟᱸᱡᱚᱢᱚᱜ ᱠᱟᱱᱟ
ᱦᱮᱸ ᱜᱚᱝᱠᱮ ᱟᱸᱡᱚᱢᱚᱜ ᱠᱟᱱ ᱜᱮᱭᱟ ᱟᱵᱮᱱ ᱵᱮ ᱟᱸᱡᱚᱢ ᱧᱟᱢ ᱮᱫᱟ ᱥᱮ ᱵᱟᱝ
ᱦᱳᱭ ᱟᱸᱡᱚᱢᱚᱜ ᱠᱟᱱᱟ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ
ᱦᱮᱸ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ ᱟᱵᱮᱱ ᱜᱮ ᱚᱠᱟ ᱞᱮᱠᱟ
ᱦᱮᱸ ᱟᱹᱞᱤᱧ ᱦᱚᱸ ᱮᱠᱷᱚᱱ ᱫᱚ ᱱᱟᱯᱟᱭ ᱜᱮ ᱢᱮᱱᱟᱜ ᱞᱤᱧᱟᱹ ᱱᱤᱛᱚᱜ ᱫᱚ
ᱱᱮᱸ ᱪᱮᱫ ᱵᱮᱱ ᱪᱤᱠᱟᱹᱭᱮᱫᱟ
ᱱᱚᱜᱼᱚᱭ ᱫᱟᱛᱟᱱᱤ ᱪᱟᱞᱟᱣ ᱦᱩᱭ ᱞᱮᱱᱟ ᱠᱷᱮᱛ ᱥᱮᱫ ᱜᱮ ᱛᱮᱦᱤᱧ ᱫᱚ ᱧᱮᱞ ᱵᱟᱲᱟ ᱦᱩᱭᱩᱜ ᱠᱟᱱ ᱛᱟᱦᱮᱱᱟ ᱟᱯᱷᱚᱨ ᱢᱟᱠᱚᱨ ᱠᱚ ᱦᱩᱭᱩᱜ ᱟᱥᱮ ᱵᱟᱝ ᱛᱷᱚᱲᱟ ᱠᱚᱫᱚ ᱦᱩᱭᱩᱜ ᱦᱮᱸ ᱛᱷᱚᱲᱟ ᱫᱚ ᱜᱤᱰᱤ ᱵᱟᱲᱟ ᱦᱩᱭ ᱠᱟᱱᱟᱱ ᱛᱟᱦᱮᱱᱟ ᱟᱫᱚ ᱧᱮᱞ ᱦᱩᱭᱮᱱᱟ ᱛᱮᱦᱤᱧ ᱫᱚ ᱵᱟᱝ ᱵᱟᱛᱟᱨᱚᱜ ᱠᱟᱱᱟ ᱛᱚ ᱞᱚᱥᱚᱫ ᱧᱚᱜ ᱚᱫᱟ ᱧᱚᱜ ᱜᱮᱭᱟ ᱟᱫᱚ ᱨᱩᱣᱟᱹᱲ ᱵᱟᱲᱟᱭ ᱦᱩᱭ ᱱᱟ
ᱦᱮᱸ ᱫᱟᱜ ᱡᱟᱹᱯᱩᱫ ᱠᱚ ᱛᱟᱞᱮ ᱚᱠᱟ ᱞᱮᱠᱟ ᱚᱱᱛᱮ ᱫᱚ
ᱫᱟᱜ ᱡᱟᱹᱯᱩᱫ ᱫᱚ ᱦᱟᱸᱜ ᱟᱹᱣᱨᱤ ᱟᱬᱜᱚᱭᱟ ᱟᱬᱜᱚ ᱫᱚ ᱛᱚ ᱟᱬᱜᱚ ᱞᱮᱠᱷᱟᱱ ᱟᱹᱰᱤ ᱱᱟᱯᱟᱭ ᱠᱚᱜᱼᱟ ᱚᱱᱠᱟ ᱫᱟᱜ ᱮᱫᱟᱭ ᱟᱲᱟ ᱪᱷᱟᱲᱟᱭ ᱫᱟᱜ ᱮᱫᱟᱭ ᱮ ᱻ ᱥᱚᱛᱮ ᱨᱮ ᱦᱮᱸ ᱱᱚᱛᱮ ᱨᱮ ᱢᱤᱫ ᱫᱤᱱ ᱜᱟᱱ ᱚᱱᱠᱟᱭ ᱫᱟᱜ ᱫᱟᱜ ᱠᱷᱟᱱ ᱚᱱᱠᱟ ᱱᱟᱥᱮ ᱱᱟᱥᱮ ᱫᱟᱜ ᱫᱚᱢᱮ ᱫᱚ ᱵᱟᱝ
ᱦᱮᱸ ᱠᱷᱮᱛ ᱦᱚᱸ ᱢᱚᱡᱽᱛᱮ ᱚᱠᱚᱭ ᱦᱚᱸ ᱵᱟᱝ ᱞᱚᱦᱚᱫᱚᱜ ᱠᱟᱱᱟ ᱫᱟᱜ ᱠᱚ ᱦᱚᱸ ᱵᱟᱝ ᱧᱟᱢᱚᱜ ᱠᱟᱱᱟ ᱠᱷᱮᱛ ᱠᱚᱨᱮ ᱚᱯᱷᱚᱨ ᱦᱚᱸ ᱪᱤᱠᱟᱭ ᱦᱩᱭᱩᱜᱼᱟ
ᱦᱚᱸ ᱛᱟᱨᱯᱚᱨᱮ ᱜᱩᱨᱤᱡ ᱠᱚᱫᱚ ᱞᱟᱜᱟ ᱯᱮ ᱥᱟᱹᱛ ᱠᱟᱫᱟ ᱥᱮ ᱵᱟᱝ
ᱦᱳᱭ ᱞᱟᱜᱟ ᱥᱟᱹᱛ ᱦᱩᱭ ᱠᱟᱱᱟ ᱡᱚᱛᱚ ᱜᱮ ᱥᱩᱫᱩ ᱥᱟᱢᱚᱱᱤ ᱫᱟᱜ ᱴᱩᱠᱩᱩᱜ ᱜᱮ ᱢᱚᱸᱡᱽᱛᱮ ᱵᱟᱭ ᱫᱟᱜ ᱡᱟᱹᱲᱤᱭ ᱫᱟ ᱛᱚ ᱟ ᱪᱮᱫ ᱦᱩᱭᱩᱜᱼᱟ ᱚ ᱨᱤᱢᱤᱞ ᱢᱟᱭ ᱨᱤᱢᱤᱞᱮᱫ ᱠᱟᱱ ᱜᱮ ᱫᱟᱜ ᱢᱟ ᱵᱟᱝ ᱦᱩᱭᱩᱜ ᱠᱟᱱ
ᱦᱮᱸ ᱫᱟᱜ ᱫᱚᱨᱠᱟᱨ ᱠᱟᱱᱟ ᱱᱤᱛᱚᱜ ᱞᱟᱹᱴᱩ ᱧᱚᱜᱼᱟ ᱦᱩᱭ ᱮᱱ ᱜᱮ ᱵᱟᱝᱠᱷᱱ ᱱᱚᱝᱠᱟᱱ ᱫᱷᱟᱨᱟ ᱨᱚᱦᱚᱭ ᱵᱟᱲᱟ ᱠᱚᱦᱚᱸ ᱦᱩᱭᱩᱜ ᱠᱟᱱ ᱛᱟᱦᱮᱱᱟ ᱱᱤᱛᱚᱜ ᱫᱚ ᱦᱳᱭ ᱵᱟᱝ ᱦᱩᱭᱩᱜ ᱦᱩᱭᱩᱜ ᱠᱟᱱᱟ
ᱜᱚᱢᱠᱮ ᱟᱫᱚ ᱢᱮᱱᱫᱟᱞᱤᱧ ᱱᱚᱜᱼᱚᱭ ᱛᱤᱨᱤᱥᱮ ᱡᱩᱱ ᱦᱤᱡᱩᱜ ᱠᱟᱱᱟ ᱥᱟᱵ ᱥᱟᱵ ᱠᱚᱲᱟ ᱪᱮᱫ ᱞᱮᱠᱟ ᱦᱩᱭ ᱟᱠᱟᱱᱟ ᱛᱟᱦᱞᱮ
ᱥᱟᱵ ᱥᱟᱯᱲᱟᱣ ᱫᱚ ᱮᱠᱴᱩ ᱠᱮᱴᱮᱡ ᱧᱚᱜ ᱜᱮᱦᱟᱸᱜ ᱞᱟᱦᱟ ᱥᱮᱨᱢᱟ ᱠᱷᱚᱱ ᱫᱚ ᱟᱫᱚ ᱱᱤᱭᱟᱹᱵᱟᱨ ᱫᱚ ᱢᱮ ᱦᱩᱭᱩᱜ ᱠᱟᱱᱟ ᱡᱚᱢᱚᱠ ᱧᱚᱜ ᱢᱟᱱᱟᱣ ᱵᱟᱛᱟᱣ ᱢᱟᱱᱟᱣ ᱦᱩᱭᱩᱜᱼᱟ᱾ ᱥᱩᱨ ᱥᱩᱯᱩᱨ ᱠᱚ ᱱᱚᱛᱮ ᱫᱚ ᱥᱟᱱᱛᱟᱲ ᱛᱮ ᱠᱚ ᱢᱮᱱᱟᱜ ᱜᱮᱭᱟ ᱰᱷᱮᱨ ᱜᱮ ᱟᱫᱚ ᱞᱟᱹᱭ ᱠᱚ ᱦᱩᱭ ᱟᱠᱟᱱᱟ ᱞᱟᱦᱟ ᱨᱮᱜᱮ ᱮᱛᱚᱦᱚᱵ ᱠᱷᱚᱱ ᱞᱟᱹᱭ ᱠᱚ ᱪᱟᱞᱟᱜ ᱠᱟᱱᱟ᱾ ᱥᱟᱸᱜᱤᱧ ᱥᱮᱫ ᱠᱷᱚᱱ ᱛᱤᱱᱟᱹᱜ ᱦᱟᱜ ᱠᱚ ᱡᱟᱣᱨᱟᱜ ᱠᱟᱱᱟ ᱚᱱᱟᱜᱮ ᱾
ᱱᱚᱛᱮ ᱦᱚᱸ ᱚᱱᱠᱟᱜᱮ ᱥᱟᱯᱲᱟᱣ ᱠᱚ ᱦᱩᱭ ᱠᱟᱱᱟ᱾
ᱦᱮᱸ
ᱚ ᱢᱮᱱ ᱫᱟᱞᱤᱧ ᱜᱚᱢᱠᱮ ᱛᱟᱦᱚᱞᱮ ᱛᱤᱨᱤᱥ ᱡᱩᱱ ᱫᱚ ᱚᱠᱟᱮᱠᱟ ᱯᱟᱞᱟᱣ ᱦᱩᱭᱩᱜ ᱛᱮ?
ᱯᱟᱞᱟ ᱫᱚ ᱵᱚᱸᱜᱟ ᱵᱩᱨᱩᱳ ᱦᱩᱭᱩᱜᱼᱟ ᱵᱚᱸᱜᱟ ᱵᱩᱨᱩ ᱥᱟᱶᱛᱮ ᱵᱟᱹᱵᱩ ᱢᱟᱹᱭᱠᱩ ᱛᱟᱦᱮᱱᱟ ᱩᱱᱠᱩ ᱠᱚ ᱞᱟ. ᱜᱤᱛ ᱛᱷᱚ ᱦᱟ ᱥᱯᱳᱨᱴ ᱢᱤᱥᱯᱳᱚᱴ ᱠᱚ ᱫᱚᱦᱚ ᱦᱩᱭ ᱠᱟᱱᱟ᱾ ᱤᱱᱟᱹᱜᱮ ᱟᱨ ᱥᱟᱶᱛᱮ ᱮᱱᱮᱡ ᱮᱱᱮᱡ ᱥᱮᱨᱮᱧ ᱠᱚ ᱢᱮᱱᱟᱜᱼᱟ᱾ ᱚᱱᱠᱟ ᱞᱟᱹᱭ ᱠᱟᱜ ᱠᱚᱣᱟᱞᱮ ᱾ ᱚᱱᱠᱟ ᱵᱟᱨᱭᱟ ᱯᱮᱭᱟ ᱚᱱᱠᱟ ᱵᱟᱨᱭᱟ ᱯᱮᱭᱟ ᱫᱚ ᱵᱟᱝ ᱰᱷᱮᱨ ᱜᱮ ᱫᱚᱥ ᱵᱟᱨᱚ ᱡᱚᱱ ᱚᱱᱠᱟ ᱫᱚᱞ ᱠᱚ ᱢᱮᱱᱟᱜ ᱠᱚᱣᱟ᱾ ᱮᱱᱮᱡ ᱠᱚ ᱱᱟᱪᱚᱱᱤᱭᱟᱹ ᱠᱚ᱾ ᱩᱱᱠᱩ ᱠᱚ ᱟᱹᱜᱩ ᱦᱩᱭᱩᱜᱼᱟ᱾ ᱠᱟᱹᱴᱤᱡ ᱢᱟᱹᱴᱤᱡ ᱚᱱᱠᱟ ᱤᱭᱟᱹ ᱦᱩᱭ ᱠᱟᱱᱟ ᱡᱟᱛᱮ ᱥᱤᱧ ᱵᱮᱲᱟ ᱜᱮ ᱧᱤᱫᱟ ᱫᱚ ᱵᱟᱝ ᱦᱩᱸ᱾ ᱥᱤ ᱢᱟᱨᱟᱨᱥᱟᱞ ᱫᱚ ᱚᱝᱠᱟ
ᱱᱚᱛᱮ ᱦᱚᱸ ᱚᱱᱠᱟᱟᱜᱮ ᱦᱩᱭ ᱠᱟᱱᱟ ᱡᱚᱢ ᱡᱚᱢᱚᱴ ᱜᱮ ᱛᱷᱚᱲᱟ ᱾
ᱥᱤᱧ ᱢᱟᱨᱥᱟᱞ ᱫᱚ ᱵᱚᱸᱜᱟ ᱵᱩᱨᱩ ᱦᱩᱭᱩᱜᱼᱟ ᱾ ᱦᱮᱸ ᱢᱟᱥᱮ ᱞᱟᱹᱭ ᱵᱤᱱ ᱾
ᱦᱮᱸ ᱢᱮᱱ ᱫᱟᱞᱤᱧ ᱛᱟᱦᱞᱮ ᱜᱚᱢᱠᱮ ᱢᱤᱪᱷᱤᱞ ᱯᱮᱫᱚ ᱚᱱᱛᱮ ᱫᱚ ᱦᱩᱭᱩᱜ ᱥᱟᱱᱟ ᱥᱮ ᱵᱟᱝ᱾
ᱢᱤᱪᱷᱤᱞ ᱪᱮᱫ ᱨᱮᱱᱟᱜ ᱢᱤᱪᱷᱤᱞ?
ᱱᱚᱜᱼᱚᱭ ᱡᱮ ᱟᱵᱚ ᱛᱤᱨᱤᱥᱮ ᱡᱩᱱ ᱨᱮ ᱨᱟᱥᱛᱟ ᱠᱚᱵᱚᱱ ᱚᱵᱚᱨᱚᱛᱟ ᱩᱰᱩᱠᱚᱜ ᱟᱵᱚᱱ ᱟᱵᱚᱣᱟᱜ ᱤᱭᱟᱹ ᱟᱵᱚᱣᱟᱜ ᱥᱟᱯᱟᱵ ᱠᱟᱛᱮᱜ ᱚᱱᱟ ᱠᱚ ᱱᱤᱭᱮ
ᱵᱟᱝ ᱵᱟᱝ ᱚᱱᱠᱟ ᱢᱤᱥᱤᱞ ᱠᱚᱫᱚ ᱵᱟᱝ ᱦᱩᱭ ᱠᱟᱱᱟ ᱟᱫᱚ ᱡᱟᱣᱨᱟ ᱵᱟᱲᱟᱜ ᱜᱮᱭᱟ ᱠᱚ᱾ ᱟᱫᱚ ᱚᱱᱟ ᱢᱤᱪᱷᱤᱞ ᱫᱚ ᱪᱮᱫ ᱞᱟᱹᱜᱤᱫ ᱞᱟᱹᱭ ᱞᱮᱠᱟᱱᱡ ᱟᱹᱰᱤ ᱱᱟᱯᱟᱭ ᱠᱚᱜᱼᱟ?
ᱟᱵᱚ ᱫᱚ ᱧᱮᱞᱵᱱ ᱜᱚᱢᱠᱮ ᱟᱵᱚ ᱫᱚ ᱾ ᱥᱟᱱᱛᱟᱲ ᱫᱚ ᱟᱵᱚᱣᱟᱜ ᱫᱚ ᱯᱚᱨᱤᱪᱚᱭ ᱫᱚ ᱱᱚᱣᱟ ᱠᱟᱱ ᱛᱟᱵᱚᱱ ᱜᱮᱭᱟ᱾ ᱟᱨ ᱟᱵᱚᱜᱮ ᱡᱟ ᱥᱤᱫᱷᱩ ᱟᱨ ᱠᱟᱹᱱᱦᱩᱠᱤᱱ ᱛᱟᱦᱮᱸ ᱞᱮᱱᱟ ᱩᱱᱠᱤᱱ ᱜᱮ ᱟᱵᱚ ᱫᱚᱠᱚ ᱾ ᱢᱟᱱᱮ ᱩᱫᱩᱜ ᱟᱠᱟᱟᱜ ᱵᱚᱱᱟ ᱱᱤᱭᱟᱹᱤᱭᱟᱹ ᱰᱟᱦᱟᱨ ᱫᱚ ᱢᱚᱡᱽ ᱛᱮᱫᱚ᱾ ᱟᱵᱚ ᱠᱷᱟ ᱢᱟᱱᱮ ᱟᱵᱚ ᱠᱷᱟᱹᱛᱤᱨ ᱛᱮᱜᱮ ᱩᱱᱠᱤᱱ ᱫᱚᱠᱤᱱ ᱞᱟᱹᱲᱦᱟᱹᱭ ᱞᱮᱱᱟ ᱥᱮ᱾
ᱦᱩᱸ
ᱦᱳᱭ ᱥᱮ ᱟᱫᱚ ᱜᱚᱝᱠᱮ ᱱᱚᱜᱼᱚᱭ ᱧᱮᱞ ᱵᱮᱱ ᱟᱵᱩ ᱡᱮ ᱟᱵᱚᱣᱟ ᱱᱚᱣᱟ ᱛᱤᱨᱤᱥᱮ ᱡᱩᱱ ᱛᱤᱨᱤᱥᱮ ᱡᱩᱱ ᱫᱚ ᱟᱵᱚᱣᱟᱜ ᱪᱮᱫ ᱾ ᱠᱟᱱ ᱛᱟᱵᱚᱱᱟ ᱩᱱᱠᱤᱱ ᱴᱷᱮᱫᱚ ᱛᱟᱦᱮᱸ ᱞᱮᱱ ᱛᱟᱹᱠᱤᱱᱟ ᱟᱜᱼᱥᱟᱨ ᱠᱟᱹᱯᱤ ᱚᱱᱟ ᱠᱚ ᱜᱮ ᱾ ᱦᱮᱸ ᱟᱵᱚ ᱡᱮ ᱦᱮᱸ ᱚᱱᱟ ᱟᱵᱚ ᱵᱚᱱ ᱢᱤᱪᱷᱤᱞ ᱵᱚᱱ ᱩᱰᱩᱠᱚᱜᱼᱟ ᱚᱱᱟ ᱠᱚ ᱥᱟᱵ ᱠᱟᱛᱮ ᱵᱚᱱ ᱩᱰᱩᱜᱼᱟ ᱫᱤᱠᱩ ᱠᱚ ᱠᱚ ᱧᱮᱞ ᱵᱚᱱᱟᱠᱩ᱾ ᱛᱷᱚᱲᱟ ᱠᱚ ᱵᱚᱛᱚᱨᱚᱜᱼᱟ ᱵᱟᱝ ᱱᱩᱠᱩ ᱦᱚᱸ ᱢᱮᱱᱟᱜ ᱠᱚᱣᱟ ᱦᱚᱲ ᱠᱟᱱ ᱜᱮᱭᱟ ᱠᱚ ᱟᱹᱫᱤᱵᱟᱹᱥᱤ ᱠᱟᱱ ᱜᱮᱭᱟ ᱠᱚ ᱚᱱᱩᱴᱟ ᱠᱚᱜ ᱜᱮ ᱚᱱᱟ ᱱᱤᱭᱟᱹᱮ ᱢᱤᱪᱷᱤᱞ ᱫᱚ ᱛᱷᱚᱲᱟ ᱾
ᱚ ᱛᱟᱦᱚᱞᱮᱢ ᱞᱟᱹᱭ ᱵᱟᱲᱟᱭᱟ ᱢᱮᱱ ᱦᱚᱪᱚᱭᱮᱫᱟ ᱡᱮ ᱮᱱᱮ ᱦᱤᱞᱚᱹᱜ ᱫᱚ ᱱᱚᱣᱟ ᱞᱟᱹᱭ ᱛᱮᱞᱮ ᱢᱟᱱᱟᱣᱟ ᱾ ᱚᱱᱟ ᱞᱟ. ᱜᱤᱛ ᱢᱤᱪᱤᱞ
ᱦᱮᱸ ᱢᱤᱪᱤᱞ ᱡᱮ ᱩᱱᱠᱤᱱ ᱦᱚᱸ ᱩᱱᱠᱤᱱ ᱡᱮ ᱟᱵᱚ ᱞᱟᱹᱜᱤᱫ ᱠᱤᱱ ᱞᱟᱹᱲᱦᱟᱹᱭ ᱞᱮᱱᱟ ᱟᱵᱚ ᱩᱱᱠᱤᱱ ᱛᱟᱭᱱᱚᱢ ᱨᱮ ᱟᱵᱚ ᱦᱚᱸ ᱢᱮᱱᱟᱜ ᱵᱚᱱᱟ ᱱᱮᱛᱚᱜ᱾
ᱦᱮᱸ
ᱚᱱᱟᱜ
ᱟᱨ ᱱᱚᱛᱮ ᱫᱚ ᱚᱱᱠᱟ ᱫᱚ ᱵᱟᱝ ᱢᱟᱱᱟᱣ ᱦᱩᱭᱩᱜᱼᱟ ᱟᱫᱚ ᱞᱟᱹᱭ ᱵᱟᱲᱟ ᱦᱩᱭᱩᱜᱼᱟ ᱟᱫᱚ ᱢᱟᱱᱟᱣ ᱵᱟᱲᱟᱭ ᱛᱟᱦᱮᱱ ᱜᱮᱭᱟ ᱾ ᱱᱚᱣᱟ ᱡᱟᱦᱟᱸᱛᱤᱤᱱᱟᱹᱜ ᱥᱩᱨ ᱥᱩᱯᱩᱨ ᱵᱤᱫᱽᱫᱟᱹᱜᱟᱲ ᱠᱚ ᱢᱮᱱᱟᱜᱼᱟ ᱟᱵᱚ ᱱᱚᱜ ᱚ ᱥᱩᱫᱩ ᱥᱟᱱᱛᱤ ᱫᱚ ᱵᱟᱝ ᱱᱚᱸᱰᱮ ᱥᱟᱱᱛᱟᱞᱤ ᱢᱮᱱᱟᱜᱼᱟ ᱥᱟᱱᱛᱟᱞᱤ ᱵᱫᱟᱹᱜᱟᱲ ᱢᱮᱱᱟᱜᱼᱟ ᱥᱩᱨ ᱨᱮᱜᱮ ᱚᱸᱰᱮ ᱥᱟᱶ ᱥᱟᱶᱶᱛᱮ ᱟᱨ ᱱᱚᱣᱟ ᱠᱚᱨᱮᱜ ᱡᱟᱦᱟᱸ ᱛᱤᱱᱟᱹᱜ ᱢᱮᱱᱟᱜᱼᱟ ᱞᱟᱹᱭ ᱫᱚᱦᱚ ᱦᱩᱭ ᱠᱟᱱᱟ ᱮᱱᱦᱤᱞᱳᱜ ᱫᱚ ᱦᱮᱸ ᱪᱷᱩᱴᱤ ᱫᱚ ᱟᱵᱚ ᱫᱚ ᱵᱟᱵᱚᱱ ᱤᱭᱟᱹ ᱠᱮᱭᱟ ᱟᱵᱚ ᱫᱚᱵᱚᱱ ᱫᱚ ᱵᱟᱝ ᱫᱟᱹᱵᱤ ᱜᱮᱵᱚᱱ ᱫᱚᱦᱚ ᱠᱮᱭᱟ ᱥᱚᱨᱠᱟᱨ ᱴᱷᱮᱱ ᱵᱟᱝ ᱛᱮᱦᱧ ᱞᱮᱠᱟᱱ ᱫᱤᱱ ᱫᱚ ᱟᱞᱮ ᱫᱚ ᱪᱷᱩᱴᱤ ᱮᱢᱢᱟᱟᱞᱮᱢ ᱥᱮ ᱱᱚᱣᱟ ᱟᱵᱚ ᱱᱚᱰᱮ ᱫᱚ ᱪᱷᱩᱴᱤ ᱫᱚ ᱫᱚᱨᱠᱟᱨ ᱠᱟᱱᱟ ᱦᱮᱸ ᱟᱫᱚ ᱚᱱᱠᱟ ᱢᱟᱱᱟᱣ ᱵᱟᱲᱟᱭ ᱫᱚ ᱦᱩᱭᱩᱜᱼᱟ ᱮᱱᱦᱤᱞᱳᱜ ᱫᱚᱠᱚ ᱢᱟᱱᱟᱣ ᱵᱟᱲᱟᱭ ᱛᱟᱦᱮᱱ ᱜᱮᱭᱟ ᱥᱩᱨ ᱥᱩᱯᱩᱨ ᱫᱚ ᱧᱮᱞ ᱦᱚᱸ ᱦᱩᱭ ᱟᱠᱟᱱᱟ ᱢᱮᱱᱦ ᱢᱮᱱ ᱦᱩᱭᱭᱟ ᱛᱮᱤᱦᱤᱧ ᱫᱚ ᱢᱟᱱᱟᱣ ᱯᱮ ᱢᱤᱫ ᱜᱷᱟᱹᱲᱤᱡ ᱡᱟᱦᱟᱸ ᱞᱮ ᱞᱮᱠᱟ ᱜᱮ ᱱᱩᱠᱤᱱ ᱞᱟᱹᱭᱛᱮ ᱟᱨᱚ ᱮᱴᱟᱜ ᱞᱟᱹᱭᱛᱮ ᱪᱮᱫ ᱞᱮᱠᱟ ᱢᱟᱱᱟᱣ ᱵᱟᱲᱟ ᱦᱩᱭᱩᱜᱼᱟ ᱦᱮᱸ ᱱᱩᱠᱤᱱ ᱞᱟᱹᱭ ᱛᱟᱦᱮᱸ ᱚᱱᱠᱟ ᱛ ᱢᱟᱱᱟᱣ ᱵᱟᱲᱟ ᱫᱚᱨᱠᱟᱨ ᱠᱟᱱᱟ ᱤᱱᱟᱹ ᱠᱚᱜᱮ ᱟᱫᱚ ᱢᱤᱪᱷᱤᱞ ᱠᱚᱫᱚ ᱵᱟᱝ ᱤᱭᱟᱹ ᱵᱟᱲᱟ ᱦᱩᱭᱩ ᱟᱠᱟᱱᱟᱟᱱᱟ ᱟᱨ ᱢᱤᱪᱷᱤᱞ ᱦᱩᱭᱩᱜᱼᱟ ᱚᱱᱠᱟ ᱡᱚᱠᱷᱚᱱ ᱵᱟᱹᱲᱤᱡ ᱠᱤᱪᱷᱩ ᱦᱩᱭᱩᱜᱼᱟ ᱛᱚᱠᱷᱚᱱ ᱜᱮ ᱨᱳᱰ ᱠᱚ ᱮᱥᱮᱫ ᱦᱩᱭᱩᱜᱼᱟ ᱱᱚᱝᱠᱟ ᱚᱱᱠᱟ ᱥᱮ ᱱᱚᱸᱰᱮ ᱡᱟᱦᱟᱸᱭ ᱯᱨᱚᱥᱟᱥᱚᱱ ᱢᱮᱱᱟᱭᱟ ᱩᱱᱤ ᱴᱷᱮᱡ ᱚᱱᱠᱟ ᱪᱟᱞᱟᱣ ᱦᱩᱭᱩᱜᱼᱟ ᱢᱤᱫᱴᱮᱱ ᱚᱱᱠᱟ ᱫᱟᱹᱵᱤ ᱫᱚᱦᱚᱭ ᱦᱩᱭᱩᱜᱼᱟ ᱡᱮ ᱱᱚᱝᱠᱟ ᱟᱞᱮᱭᱟᱜ ᱚᱥᱩᱵᱤᱫᱷᱟᱜ ᱠᱟᱱ ᱛᱟᱞᱮᱭᱟ ᱦᱮᱸ ᱱᱚᱣᱟ ᱨᱮᱱᱟᱜ ᱟᱞᱮ ᱵᱮᱵᱚᱥᱛᱷᱟ ᱟᱞᱮ ᱢᱮᱮ ᱵᱟᱠᱷᱷᱟᱡ ᱞᱮ ᱟᱞᱮ ᱟᱞᱮ ᱟᱞᱮᱭᱟᱜ ᱰᱟᱦᱟᱨ ᱟᱞᱮ ᱞᱮ ᱧᱮᱞᱟ
ᱚ ᱟᱨ ᱛᱟᱦᱚᱞᱮ ᱜᱚᱝᱠᱮ ᱚᱱᱛᱮ ᱛᱟᱦᱚᱞᱮ ᱵᱟᱦᱟ ᱥᱚᱨᱦᱟᱭ ᱠᱚᱫᱚ ᱛᱟᱞᱦᱮ ᱚᱠᱟᱞᱮᱠᱟ ᱦᱩᱭᱩᱜ ᱛᱮ
ᱵᱟᱦᱟ ᱫᱚ ᱵᱟᱦᱟ ᱫᱚ ᱤᱭᱟᱹᱨᱮ ᱦᱩᱭᱩᱜᱼᱟ ᱵᱟᱦᱟ ᱵᱚᱸᱜᱟ ᱨᱮ ᱱᱤᱛᱚᱜ ᱫᱚ ᱥᱚᱨᱦᱟᱭ ᱫᱚ ᱥᱚᱨᱦᱟᱭ ᱨᱮ ᱦᱩᱭᱩᱜᱼᱟ
ᱥᱚᱨᱦᱟᱭ ᱨᱮ ᱦᱩᱭᱩᱜᱼᱟ ᱟᱨ ᱯᱟᱞᱚᱢ ᱢᱟᱱᱮ ᱢᱟᱱᱟᱣ ᱵᱟᱛᱟᱣ ᱫᱚ ᱚᱠᱟᱮ ᱞᱮᱠᱟ ᱦᱩᱭᱩᱜ ᱚᱱᱟ ᱠᱚᱫᱚ ᱵᱚᱸᱜᱟᱼᱵᱩᱨᱩ ᱠᱚ
ᱵᱚᱸᱜᱟᱼᱵᱩᱨᱩ ᱫᱚᱧ ᱞᱟᱹᱭᱟᱢ ᱠᱟᱱ ᱛᱟᱦᱮᱱᱟ ᱱᱚᱜᱼᱚᱸᱚᱭ ᱵᱟᱦᱟ ᱵᱟᱦᱟ ᱦᱮᱸ ᱵᱟᱦᱟ ᱫᱚ ᱟᱞᱮ ᱫᱚ ᱯᱮ ᱫᱤᱱ ᱦᱟᱸᱜ ᱫᱤᱱ ᱟᱞᱮ ᱯᱮ ᱫᱤᱱ ᱯᱳᱭᱞᱳ ᱦᱤᱞᱳ ᱩᱢ ᱟᱨ ᱛᱟᱨᱯᱚᱨᱮ ᱫᱚ ᱥᱟᱹᱨᱫᱤ ᱟᱨ ᱢᱩᱪᱟᱹᱫ ᱦᱤᱞᱳᱜ ᱫᱚ ᱟᱜ ᱞᱟᱲ ᱞᱮ ᱞᱟᱹᱭᱟ ᱟᱸᱜ ᱞᱟᱲᱟ
ᱦᱮᱸ
ᱩᱢ ᱦᱤᱞᱳᱜ ᱫᱚ ᱵᱚᱸᱜᱟ ᱠᱚᱞᱮ ᱟᱹᱨᱩᱵ ᱠᱮᱫ ᱠᱚᱜᱮ ᱵᱚᱸᱜᱟ ᱠᱚ ᱟᱨ ᱟᱹᱨᱩᱵ ᱟᱹᱨᱩᱵ ᱟᱹᱨᱩᱵ ᱥᱟᱯᱷᱟ ᱦᱩᱭᱮᱱ ᱜᱮ ᱚᱸᱰᱮ ᱱᱟᱭᱠᱮᱭᱟᱜ ᱪᱷᱟᱢᱰᱟ ᱠᱚ ᱵᱮᱱᱟᱣ ᱦᱩᱭᱮᱱ ᱜᱮ ᱚᱸᱰᱮ ᱡᱨᱮ ᱱᱟᱭ ᱜᱮᱮᱭ ᱫᱩᱲᱩᱵ ᱛᱟᱵᱚᱱᱟ ᱡᱟᱦᱮᱨ ᱨᱮ ᱦᱳᱭ ᱚᱸᱰᱮ ᱟᱨ ᱵᱟᱠᱤ ᱡᱟᱦᱮᱨ ᱠᱚ ᱯᱟᱞᱦᱟ ᱠᱚᱛᱮ ᱯᱮᱨᱮᱡᱚᱜᱼᱟ ᱥᱮ ᱫᱟᱨᱮ ᱠᱚ ᱫᱚᱢᱮ ᱢᱮᱱᱟᱜᱼᱟ ᱟᱮ ᱚᱱᱟ ᱠᱚ ᱥᱟᱯᱷᱟ ᱵᱟᱲᱟ ᱦᱩᱭᱮᱱ ᱜᱮ ᱡ ᱥᱟᱯᱷᱟ ᱵᱟᱲᱟ ᱦᱩᱭᱮᱱ ᱪᱩᱞᱦᱟᱹ ᱠᱚᱞᱮ ᱮᱱᱦᱤᱞᱳᱜ ᱜᱮᱞᱮ ᱞᱟᱴᱟᱜ ᱜᱮ ᱞᱟ ᱛᱮᱫᱚ ᱟᱫᱚ ᱚᱱᱟ ᱠᱚᱨᱮ ᱚᱱᱟ ᱵᱩᱥᱩᱵ ᱵᱩᱡᱩᱜ ᱩᱧ ᱠᱟᱛᱮ ᱚᱱᱟ ᱠᱚᱨᱮᱞᱮ ᱴᱟᱸᱜᱟᱟᱣ ᱵᱟᱲᱟ
ᱦᱮᱸ ᱡᱟᱦᱟᱸ ᱢᱮᱱᱟᱭ ᱟᱵᱚ ᱠᱚ ᱢᱮᱛᱟᱜ ᱪᱷᱟᱢᱰᱟ
ᱦᱮᱸ
ᱵᱷᱮ
ᱛᱱᱟᱹᱜ ᱟᱨ ᱫᱚᱥᱟᱨ ᱫᱤᱱ ᱦᱤᱞᱳᱜ ᱫᱚ ᱯᱩᱡᱟᱹ ᱦᱩᱭᱩᱜᱼᱟ ᱵᱚᱸᱜᱟ ᱵᱩᱨᱩ ᱦᱩᱭᱩᱜᱼᱟ ᱮᱱ ᱦᱤᱞᱳᱜ ᱫᱚ ᱮᱱᱤᱞᱳᱜ ᱫᱚᱞᱮ ᱵᱚᱸᱜᱟ ᱵᱩᱨᱩᱭᱮᱱ ᱜᱮᱮ ᱵᱚᱸᱜᱟ ᱵᱩᱨᱩ ᱢᱮᱨᱚᱢ ᱠᱚᱞᱮ ᱵᱚᱸᱜᱟ ᱠᱚᱣᱟ ᱢᱮᱨᱚᱢ ᱠᱚ ᱵᱷᱮᱰᱟ ᱠᱚ ᱥᱩᱠᱨᱤ ᱠᱚ ᱠᱚ ᱦᱸ ᱟᱨ ᱮᱱ ᱦᱤᱞᱳᱜ ᱫᱚ ᱱᱚᱜᱭ ᱯᱮᱲᱟ ᱠᱚᱠᱚ ᱦᱤᱡᱩᱜᱼᱟ ᱯᱮᱲᱟ ᱠᱚ ᱦᱮᱡ ᱠᱟᱛᱮᱜ ᱚᱱᱟ ᱠᱷᱤᱪᱩᱲᱤ ᱡᱚᱢ ᱵᱟᱲᱟᱭᱟ ᱱᱚᱰᱮ ᱡᱟᱦᱟᱸ ᱠᱚᱞ ᱤᱥᱤᱱ ᱪᱤᱱᱠ ᱤᱱᱟᱹ ᱟᱨ ᱡᱟᱦᱟᱸᱭ ᱱᱟᱣᱟ ᱠᱚ ᱵᱟᱯᱞᱟ ᱠᱚᱜᱼᱟ ᱱᱟᱣᱟ ᱩᱱᱠᱩ ᱦᱚᱸ ᱱᱚᱰᱮ ᱥᱲᱮᱭᱟᱠᱚ ᱟᱨᱠᱤ ᱡᱮ ᱡᱟᱦᱟᱸᱟᱸ ᱨᱮ ᱦ ᱚᱱᱟ ᱫᱚᱠᱚ ᱡᱟᱦᱮᱨ ᱡᱟᱦᱮᱨ ᱵᱚᱸᱜᱟ ᱠᱚ ᱞᱟᱹᱭ ᱟᱫᱮᱭᱟ ᱟᱵᱚᱨᱮᱱ ᱢᱟᱨᱟᱝ ᱵᱩᱨᱩ ᱡᱟᱦᱟᱸ ᱨᱮᱜᱮ ᱠᱚ ᱞᱟᱹᱭᱫ ᱠᱟᱱᱟ ᱥᱮ ᱟᱨᱚ ᱢᱚᱬᱮ ᱠᱚ ᱛᱩᱨᱩᱭ ᱠᱚ ᱢᱮᱱᱟᱜ ᱠᱚ ᱩᱱᱠᱩ ᱠᱚᱠᱚ ᱞᱟᱹᱭ ᱟᱠᱠᱚᱣᱟ ᱵᱚᱸᱜᱟ ᱵᱩᱨᱩ ᱟᱠ ᱠᱚᱣᱟ ᱠᱚ ᱡᱮ ᱵᱟᱯᱞᱟᱭᱮᱱᱟᱞᱤᱧ ᱢᱟ ᱟᱹᱞᱤᱧ ᱫᱚ ᱢᱚᱡᱽ ᱛᱮ ᱡᱮᱢᱚᱱ ᱡᱩᱢᱚᱱ ᱠᱚ ᱠᱷᱟᱸᱰᱟᱜ ᱛᱟᱹᱟᱞᱞᱤᱧ ᱢᱟ ᱚᱱᱟ ᱞᱟᱹᱭ ᱛᱮᱠᱟᱱ ᱵᱚᱸᱜᱟ ᱵᱩᱨᱩᱭᱟ ᱟᱫᱚ ᱚᱱᱟ ᱥᱮᱨᱢᱟ ᱵᱟᱯᱞᱟ ᱥᱮᱨᱢᱟ ᱦᱚᱸᱠᱤᱱ ᱮᱢ ᱫᱟᱲᱮᱭᱟᱜᱼᱟ ᱟᱨ ᱵᱟᱯᱞᱟ ᱵᱟᱹ ᱥᱮᱨᱢᱟ
ᱦ ᱟᱫᱚ ᱚᱱᱟ ᱫᱚ ᱪᱮᱫ ᱠᱚ ᱮᱢᱚᱜᱼᱟ ᱜᱚᱢᱠᱮ
ᱚᱱᱟ ᱫᱚ ᱤᱭᱟᱹ ᱞᱟᱜᱟᱜᱼᱟ ᱥᱟᱺᱰᱤ ᱞᱟᱜᱟᱜᱼᱟ
ᱥᱟᱺᱜ ᱟᱨ ᱜᱚᱝᱠᱮ ᱢᱮᱱᱫᱟᱞᱤᱧ ᱡᱮ ᱟᱵᱮᱱ ᱵᱮᱱ ᱢᱮᱱ ᱠᱮᱫᱟ ᱵᱟᱦᱟ ᱥᱚᱦᱦᱟᱭ ᱨᱮᱫᱚ ᱢᱟᱱᱮ ᱩᱱᱠᱩ ᱢᱮᱨᱚᱢ ᱠᱚ ᱵᱷᱮᱰᱟ ᱠᱚ ᱵᱚᱸᱜᱟᱟᱭ ᱦᱩᱭᱩᱜᱼᱟ
ᱦᱮᱸ
ᱦᱮᱸ ᱚᱱᱟ ᱫᱚ ᱱᱚᱜᱼᱚᱭ ᱯᱳᱭᱞᱳ ᱫᱷᱟᱣ ᱞᱤᱧ ᱟᱸᱡᱚᱢ ᱮᱫᱟ ᱚᱱᱟ ᱫᱚ ᱡᱮ ᱢᱮᱨᱚᱢ ᱠᱚ ᱜᱮᱰᱟ ᱠᱚ ᱵᱚᱸᱜᱟ ᱦᱩᱭᱩᱜᱼᱟ ᱟᱞᱤᱧ ᱫᱚᱞᱤᱧ ᱟᱸᱡᱚᱢ ᱟᱠᱟᱫᱟ ᱥᱤᱢ ᱢᱚᱛᱚᱡ ᱜᱮ ᱵᱚᱸᱜᱟ ᱦᱩᱭᱩᱜ ᱛᱮ
ᱵᱟᱝ ᱵᱟᱝ ᱵᱟᱝ ᱵᱟᱝ ᱢᱮᱨᱚᱢ ᱵᱷᱮᱰᱟ ᱟᱞᱮ ᱫᱚ ᱢᱮᱨᱚᱢ ᱦᱚᱸᱞᱮ ᱵᱚᱸᱜᱟ ᱠᱚᱣᱟ ᱟᱫᱚ ᱚᱱᱠᱟ ᱫᱚ ᱵᱟᱝ ᱟᱨ ᱥᱮᱨᱢᱟ ᱯᱚᱨᱚᱨ ᱞᱮ ᱚᱱᱠᱟ ᱞᱮ ᱵᱮᱸᱜᱟ ᱟᱹᱵᱩ ᱠᱟᱠᱚᱣᱟ ᱚᱱᱠᱟ ᱞᱟᱹᱴᱩ ᱫᱚ ᱢᱮᱨᱚᱢ ᱵᱷᱰᱟ ᱥᱩᱠᱨᱤ ᱩᱱᱠᱩ ᱞᱮᱮ ᱵᱚᱸᱜᱟ ᱠᱚᱣᱟ ᱯᱮᱭᱟ ᱡᱤᱱᱤᱥ ᱪ ᱵᱚᱸᱜᱟ ᱠᱚ ᱛᱟᱦᱮᱱᱟ
ᱚ
ᱟᱫᱚ ᱛᱚᱠᱷᱚᱱ ᱠᱷᱚᱡ ᱠᱚ ᱠᱚᱨᱟᱣ ᱟᱹᱜᱩᱠᱟᱫᱟ ᱟᱞᱮ ᱦᱚᱸᱞᱮ ᱚᱱᱠᱟᱞᱮ ᱠᱚᱨᱟᱣ ᱤᱫᱤᱭᱮᱫᱼᱟ ᱟᱯᱮ ᱫᱚ ᱵᱟᱯᱮ ᱚᱝᱠᱟ ᱵᱟᱯᱮ ᱵᱚᱸᱜᱟ ᱵᱩᱨᱩ
ᱦᱮᱸ ᱟᱫᱚ ᱵᱚᱸᱜᱟ ᱵᱩᱨᱩ ᱫᱚ ᱚᱱᱠᱟ ᱜᱮ ᱟᱫᱚ ᱵᱟᱦᱟ ᱟ ᱫᱚ ᱚᱱᱟ ᱫᱚ ᱯᱷᱩᱞᱟᱹ ᱫᱷᱟᱣ ᱞᱤᱧ ᱟᱸᱡᱚᱢ ᱮᱫᱟ ᱟᱹᱞᱤᱧ ᱫᱚ ᱟᱹᱞᱤᱧ ᱫᱚ ᱚᱱᱮ ᱥᱚᱨᱦᱟᱭ ᱨᱮᱫᱚ ᱢᱟᱱᱮ ᱦᱮᱸ ᱥᱚᱨᱦᱟᱭ ᱨᱮᱫᱚ ᱚᱱᱮ ᱥᱩᱠᱨᱤ ᱵᱚᱸᱜᱟ ᱠᱚᱣᱟᱵᱚᱱ ᱚᱱᱟ ᱫᱚᱞᱤᱧ ᱵᱟᱲᱟᱭ ᱠᱟᱱ ᱜᱮᱭᱟᱞᱤᱧ
ᱦᱮᱸ
ᱦᱮᱸ ᱟᱫᱚ ᱵᱟᱦᱟ ᱫᱚ ᱚᱱᱟ ᱫᱚ ᱵᱟᱹᱞᱤᱧ ᱵᱟᱲᱟᱭ ᱠᱟᱱᱟ ᱡᱮ ᱥᱩᱠᱨᱤ ᱠᱚ ᱢᱮᱨᱚᱢ ᱠᱚ ᱵᱷᱮᱰᱟ ᱠᱚ ᱵᱚᱸᱜᱟ ᱵᱟᱲᱟᱟᱭ ᱦᱩᱭᱩᱜ ᱛᱮ ᱟᱹᱞᱤᱧ ᱫᱚ ᱯᱳᱭᱞᱳ ᱫᱷᱟᱣ ᱞᱤᱧ ᱟᱸᱡᱚᱢ ᱮᱫᱟ ᱚᱱᱟᱫᱚ ᱟᱪᱪᱷᱟ ᱟᱹᱰᱤ ᱱᱟᱯᱟᱭ ᱵᱮᱱ ᱞᱟᱹᱭ ᱠᱮᱫᱟ ᱜᱚᱝᱠᱮ ᱟᱨ ᱦᱟᱱᱛᱮ ᱛᱟᱦᱞᱮ ᱵᱟᱦᱟ ᱥᱚᱨᱦᱟᱭ ᱫᱚ ᱛᱟᱦᱚᱞᱮ ᱚᱠᱟᱮ ᱞᱮᱠᱟ ᱯᱟᱞᱟᱣ ᱦᱩᱭᱩᱜᱼᱟ ᱛᱟᱦᱚᱞᱮ ᱠᱟᱹᱴᱤᱡ ᱟᱸᱡᱚᱢ ᱞᱮᱜᱮ
ᱵᱟᱦᱟ ᱨᱮᱜᱮ ᱟᱨᱨᱤ ᱵᱩᱨᱮ ᱤᱱᱟᱹ ᱦᱩᱭᱱᱟ ᱤᱱᱟᱹ ᱦᱩᱭ ᱠᱟᱛᱮ ᱡᱚᱠᱷᱚᱱ ᱚᱱᱮ ᱡᱟᱦᱟᱸ ᱫᱚᱥᱟᱨ ᱫᱤᱱ ᱦᱤᱞᱳᱜ ᱡᱟᱦᱟᱸᱧ ᱞᱟᱹᱫ ᱢᱮ ᱥᱟᱹᱨᱫᱤ ᱡᱚᱢ ᱧᱩ ᱵᱟᱲᱟ ᱦᱩᱭᱱᱟ ᱟᱫᱚ ᱚᱸᱰᱮ ᱚᱸᱰᱮ ᱠᱷᱚᱱᱚᱡ ᱜᱮ ᱥᱵ ᱦᱚᱲ ᱵᱟᱦᱟ ᱠᱚᱠᱚ ᱦᱟᱛᱟᱣ ᱠᱮᱫ ᱜᱮ ᱵᱟᱦᱟ ᱠᱚ ᱦᱟᱛᱟᱣ ᱠᱟᱛᱮᱮᱫ ᱫᱚ ᱥᱚᱵᱵ ᱦᱚᱲ ᱞᱩᱛᱩᱨ ᱟ ᱟᱹᱛᱩ ᱨᱮᱠᱚ ᱨᱮᱵᱮᱡ ᱡᱚᱚᱜᱼᱟ ᱠᱩᱲᱤ ᱦᱚᱯᱚᱱ ᱫᱚᱠᱚ ᱠᱩᱲᱤ ᱦᱚᱯᱚᱱ ᱠᱚ ᱨᱮᱵᱮᱡ ᱡᱚᱚᱜᱼᱟ ᱠᱚᱲᱟ ᱦᱚᱯᱚᱱ ᱦᱚᱸ ᱟᱫᱚ ᱚᱸᱰᱮ ᱠᱷᱚᱡ ᱜᱮ ᱮᱱᱮᱡ ᱥᱮᱨᱮᱧ ᱚᱸᱰᱮᱜ ᱮᱛᱚᱦᱚᱵ ᱮᱱ ᱛᱟᱵᱚᱱ ᱜᱮ ᱟᱫᱚ ᱚᱸᱰᱮ ᱩᱰᱩᱠᱚᱜ ᱫᱚ ᱵᱟᱦᱟ ᱤᱭᱟᱹ ᱰᱟᱦᱟᱨ ᱮᱱᱮᱡᱼᱟ ᱰᱟᱦᱟᱨ ᱰᱟᱦᱟᱨ ᱮᱱᱮᱡ ᱦᱮᱸ ᱟᱫᱚ ᱰᱟᱦᱟᱨ ᱮᱱᱮᱡ ᱮᱱᱮᱡ ᱛᱮ ᱮᱱᱮᱡ ᱮᱱᱮᱡ ᱛᱮᱠᱚ ᱩᱰᱩᱠᱚᱜᱼᱟ ᱚᱱᱛᱮ ᱟᱫᱚ ᱱᱚᱛᱮ ᱱᱚᱛᱮ ᱟᱫᱚ ᱮᱱᱮᱡ ᱠᱚᱦᱚᱸ ᱯᱟᱞᱴᱟᱜ ᱛᱟᱵᱚᱱᱟ ᱟᱫᱚ ᱟᱫᱚ ᱚᱸᱰᱮ ᱠᱷᱚᱡ ᱜᱮ ᱦᱮᱸ ᱚᱸᱰᱮ ᱠᱷᱚᱡ ᱜᱮ ᱫᱟᱜ ᱫᱩᱞ ᱠᱚᱫᱚ ᱮᱛᱚᱦᱚᱵ ᱜᱮ ᱫᱟᱜ ᱫᱩᱞ ᱮᱱ ᱦᱤᱞᱳᱜ ᱠᱷ ᱜᱮ ᱫᱟᱜ ᱫᱚ ᱮᱦᱚᱵᱚᱜᱼᱟ ᱦᱮᱸ
ᱟᱨ ᱰᱟᱦᱟᱨ ᱵᱚᱱ ᱮᱱᱮᱡᱼᱟ ᱚᱱᱟ ᱫᱚ ᱢᱟᱺᱡᱷᱤ ᱵᱟᱵᱟ ᱱᱟᱭᱠᱮ ᱵᱟᱵᱟ ᱡᱟᱦᱟᱸᱭ ᱠᱚ ᱠᱚ ᱛᱟᱦᱮᱱᱟ ᱩᱱᱠᱩ ᱫᱚ ᱚᱲᱟᱜ ᱰᱴᱩ ᱞᱟᱹᱜᱤᱫ
ᱦᱳᱭ ᱦᱳᱭ ᱦᱳᱭ ᱡᱟᱦᱟᱸᱭ ᱱᱟᱭᱠᱮ ᱱᱟᱭᱠᱮ ᱛᱟᱦᱮᱱᱟ ᱱᱟᱭᱠᱤ ᱴᱤᱠᱤ ᱛᱟᱦᱮᱱᱟ ᱩᱱᱤ ᱦᱟᱸᱜ ᱦᱟᱴᱟᱜ ᱨᱮ ᱢᱤᱫ ᱦᱟᱴᱟᱜ ᱵᱟᱦᱟ ᱛᱟᱦᱮᱱ ᱛᱟᱭᱟ ᱟᱫᱚ ᱫᱩᱣᱟᱹᱨ ᱫᱩᱣᱟᱹᱨ ᱛᱮ ᱠᱟᱴᱟ ᱠᱚ ᱟᱹᱨᱩᱵᱮᱭᱟ ᱫᱟᱜ ᱫᱟᱜ ᱠᱚ ᱢᱤᱫᱴᱮᱱ ᱪᱩᱠᱟᱹᱜ ᱛᱟᱦᱮᱱᱟ ᱚᱱᱟᱨᱮ ᱪᱩᱜᱟᱹᱜ ᱨᱮ ᱠᱤ ᱞᱚᱴᱟ ᱛᱟᱦᱮᱱ ᱛᱟᱵᱚᱱᱟ ᱚᱱᱟ ᱞᱚᱴᱟ ᱨᱮ ᱫᱟᱜ ᱠᱚ ᱫ ᱩᱞᱟᱹᱭᱟ ᱫᱩᱞᱠᱟᱛ ᱜᱮ ᱯᱮᱭ ᱜᱮ ᱯᱮᱨᱮᱡ ᱠᱟᱛᱮ ᱜᱮ ᱟᱫᱚ ᱚᱱᱟ ᱚᱱᱮ ᱡᱮ ᱟᱹᱛᱩᱜ ᱦᱮ ᱟᱫᱚ ᱩᱱᱤ ᱫᱚᱭ ᱵᱩᱡᱮᱫ ᱠᱚᱣᱣᱟ ᱦᱮᱸ ᱟᱫᱚ ᱱᱤᱛᱚᱜ ᱫᱚᱯᱮ ᱟᱨᱮᱡ ᱫᱟᱲᱮᱭᱟᱜᱼᱟ
ᱟᱨᱨᱮ ᱨᱭᱟ ᱦᱳᱭ
ᱦᱮᱸ ᱟ ᱫᱟᱜ ᱯᱮ ᱫᱩᱞ ᱡᱚᱱᱟ ᱟᱫᱚ ᱚᱸᱰᱮ ᱠᱷᱚᱡ ᱜᱮ ᱮᱚ ᱡᱟᱦᱟᱸ ᱞᱟᱸᱫᱟ ᱜᱟᱱᱚᱜ ᱠᱚ ᱥᱚᱵ ᱦᱚᱲ ᱫᱚ ᱵᱟᱝ ᱡᱟᱦᱟᱸᱭ ᱞᱟᱸᱫᱟ ᱜᱟᱱᱚᱜ ᱜᱚᱲᱚᱢ ᱠᱚ ᱛᱟᱦᱮᱱ ᱛᱟᱵᱚᱱᱟ ᱵᱟᱦᱩ ᱠᱩ ᱛᱟᱦᱮᱱ ᱛᱟᱵᱚᱱᱟ ᱦᱮᱸ ᱥᱮ ᱚᱱᱠᱟ ᱥᱟᱸᱜᱟᱛ ᱠᱚ ᱠᱩᱲᱤ ᱠᱚᱠᱚ ᱦᱤᱡᱩᱜᱼᱟ ᱦᱮᱸ ᱥᱮ ᱥᱟᱸᱜᱟᱛ ᱠᱚᱲᱟ ᱠᱚᱠᱚ ᱦᱤᱡᱩᱜᱼᱟ ᱩᱱᱠᱩ ᱠᱚ ᱫᱟᱜ ᱫᱩᱞ ᱜᱟᱹᱱᱚᱜᱼᱟ ᱟᱫᱚ ᱫᱚᱥᱟᱨ ᱫᱤᱱ ᱦᱤᱞᱳᱜ ᱫᱚ ᱮᱱᱦᱤᱞᱳᱜ ᱦᱩᱭᱱᱟ ᱚᱱᱮ ᱚᱱᱠᱟ ᱱᱟᱭᱠᱮ ᱠᱟᱴᱟ ᱠᱚ ᱟᱹᱨᱩᱵᱮᱭᱟ ᱥᱩᱱᱩᱢ ᱠᱚ ᱚᱡᱚᱜ ᱟᱭᱟ ᱛᱟᱨᱯᱚᱨ ᱟᱡ ᱵᱟᱦᱟᱭ ᱮᱢᱟᱜᱟᱜᱼᱟ ᱮ ᱟᱨᱠᱚ ᱡᱚᱦᱟᱨ ᱟᱭᱟ ᱦ ᱚᱱᱠᱟ ᱠᱟᱛᱮᱜ ᱜᱮ ᱚᱱᱠᱟ ᱱᱟᱭᱠᱮ ᱚᱲᱟᱜ ᱠᱚ ᱤᱫᱤ ᱦᱚᱴᱚ ᱠᱟᱛᱮᱜ ᱜᱮ ᱟᱫᱚ ᱫᱚᱥᱟᱨ ᱫᱤᱱ ᱦᱤᱞᱳᱜ ᱫᱚ ᱚᱱᱟ ᱥᱩᱵ ᱦᱚᱲ ᱠᱚ ᱟᱫᱚ ᱩᱰᱩᱠᱚᱜᱼᱟ ᱴᱩᱞ ᱟᱛᱮ ᱵᱟᱹᱞᱛᱤ ᱟᱛᱮ ᱫᱟᱜ ᱠᱚᱠᱚ ᱫᱩᱞ ᱠᱚ